ᱦᱮᱞᱳ ᱦᱮᱞᱳ ᱦᱮᱞᱳ ᱟᱸᱡᱚᱢᱚᱜ ᱠᱟᱱᱟ ᱟᱹᱞᱤᱧᱟ ᱨᱚᱲ ᱵᱷᱟᱜᱤ ᱴᱷᱤᱠ?
ᱦᱮᱞᱳ᱾
ᱦᱮᱞᱳ, ᱵᱟᱝ ᱟᱸᱡᱚᱢᱚᱜ ᱠᱟᱱᱟ?
ᱦᱮᱸ ᱦᱳᱭ ᱟᱸᱡᱚᱢ ᱜᱮ᱾
ᱚ ᱟᱪᱪᱷᱟ, ᱦᱳᱭ ᱡᱚᱦᱟᱸᱨ ᱜᱮ᱾ ᱪᱮᱫ ᱠᱚᱯᱮ ᱪᱤᱠᱟ ᱵᱟᱲᱟᱭ ᱫᱟ?
ᱪᱮᱫ ᱦᱚᱸ ᱵᱟᱝ ᱱᱤᱛᱚᱜ ᱫᱚ, ᱟᱹᱭᱩᱵ ᱠᱟᱱᱟ ᱟᱫᱚ ᱚᱱᱛᱮ ᱵᱟᱨᱦᱮ ᱥᱮᱫ ᱩᱱᱰᱩᱠ ᱦᱩᱭ ᱟᱠᱟᱱᱟ ᱛᱷᱚᱲᱟ᱾ ᱚᱲᱟᱜ ᱠᱚᱨᱮ ᱢᱟ ᱛᱷᱚᱲᱟ ᱜᱚᱨᱚᱢ ᱜᱮ ᱟᱹᱭᱠᱟᱹᱜ ᱠᱟᱱ ᱛᱟᱦᱮᱸ ᱟᱫᱚ ᱚᱱᱛᱮ ᱦᱚᱭᱮᱫ ᱛᱟᱦᱮᱸ ᱟᱫᱚ ᱵᱟᱨᱮ ᱥᱮᱫ ᱨᱮ ᱤᱧ ᱼᱼ ᱛᱷᱚᱲᱟ ᱟᱹᱪᱩᱨ ᱵᱟᱲᱟ ᱦᱩᱭᱩᱜ ᱠᱟᱱᱟ, ᱱᱮᱛᱟᱨ ᱜᱮ ᱦᱳᱭ᱾
ᱟᱪᱪᱷᱟ, ᱟ ᱫᱟᱠᱟ ᱠᱚᱫᱚ ᱡᱚᱢ ᱦᱩᱭᱱᱟ ᱥᱮ ᱵᱟᱝᱼᱟ?
ᱟᱹᱣᱨᱤᱭᱟᱜᱼᱟ ᱤᱥᱤᱱ ᱵᱟᱲᱟᱜ ᱠᱟᱱᱟ ᱪᱚᱸᱫᱟ ᱜᱮ ᱢᱮᱱᱟᱜᱼᱟ ᱟᱫᱚ ᱮ ᱮᱞᱯᱚ ᱛᱷᱚᱲᱟ ᱫᱮᱨᱤ ᱧᱚᱜ ᱜᱮᱭᱟ᱾ ᱳᱭ ᱱᱚ ᱵᱟᱡᱮ ᱞᱮᱠᱟ, ᱡᱚᱢ ᱦᱩᱭᱩᱜᱼᱟ ᱦᱟᱸᱜ᱾
ᱚ ᱟᱪᱪᱷᱟ, ᱟᱨ ᱚᱞᱚᱜ ᱯᱟᱲᱦᱟᱣ ᱫᱚ ᱛᱤᱱᱟᱹᱜ ᱥᱟᱹᱜᱤᱧ?
ᱚᱞᱮᱼᱼ
ᱟᱞᱮ ᱪᱮᱜ ᱦᱚᱸ ᱵᱟᱝᱟ ᱫᱩᱲᱩᱵ ᱵᱟᱲᱟᱣ ᱟᱠᱟᱱᱟᱞᱮ᱾
ᱟᱪᱪᱷᱟ ᱟᱪᱪᱷᱟ, ᱚᱞᱚᱜ ᱯᱟᱲᱦᱟᱣ ᱫᱚ ᱚᱱᱮ, ᱵᱤᱭᱮ᱾ ᱵᱤᱭᱮ ᱨᱮ ᱯᱟᱲᱦᱟᱣ ᱦᱩᱭᱩᱜ ᱠᱟᱱᱟ᱾
ᱟᱪᱪᱷᱟ, ᱚᱞᱪᱤᱠᱤ ᱛᱮᱜᱮ ᱥᱮ ᱵᱟᱝᱞᱟ ᱢᱤᱰᱤᱭᱟᱢ ᱛᱮ?
ᱵᱟᱝ ᱵᱟᱝ ᱱᱚᱣᱟ ᱤᱭᱟᱹ ᱫᱮᱵᱱᱟᱣᱨᱜᱤ ᱛᱮ᱾
ᱚ, ᱟᱪᱪᱷᱟ ᱟᱯᱮ ᱟᱛᱳ ᱫᱤᱥᱚᱢ ᱫᱚ ᱚᱠᱟᱨᱮ?
ᱟᱹᱛᱩ ᱫᱤᱥᱚᱢ ᱫᱚ ᱡᱷᱟᱲᱠᱷᱚᱸᱱ